ᱚ ᱜᱚᱝᱠᱮ᱾
ᱦᱮᱸ ᱡᱚᱦᱟᱨ ᱜᱮ ᱜᱚᱢᱠᱮ᱾
ᱦᱳᱭ ᱪᱮᱫ ᱞᱮᱠᱟ, ᱱᱟᱯᱟᱭ ᱵᱟᱲᱟ ᱜᱮ?
ᱦᱮᱸ ᱱᱤᱭᱟᱹ ᱜᱷᱟᱹᱲᱤ ᱫᱚ ᱱᱟᱯᱟᱭ ᱵᱟᱲᱟ ᱜᱮ᱾
ᱦᱳᱭ ᱦᱳᱭ᱾ ᱦᱳᱭ ᱟᱹᱞᱤᱧ ᱦᱚᱸ ᱱᱟᱯᱟᱭ ᱵᱟᱲᱟ ᱜᱮ᱾
ᱟᱪᱪᱷᱟ ᱟᱪᱪᱷᱟ᱾ ᱛᱚ ᱪᱮᱫ ᱠᱚᱵᱤᱱ ᱪᱤᱠᱟᱹᱭ ᱮᱫᱟ ᱜᱚᱝᱠᱮ?
ᱟ ᱪᱮᱫ ᱠᱚᱫᱚ ᱱᱚᱜᱼᱚᱭ ᱡᱤᱨᱟᱹᱣ ᱵᱟᱲᱟ ᱦᱩᱭ ᱟᱠᱟᱱᱟ ᱱᱟᱦᱟᱜ ᱱᱤᱭᱟᱹ ᱵᱮᱲᱟ ᱫᱚ ᱦᱳᱭᱥᱮ᱾
ᱟᱵᱮᱱ ᱜᱤ ᱞᱟᱹᱭ ᱵᱮᱱ ᱪᱤᱜ ᱠᱚᱵᱮᱱ ᱪᱤᱠᱟᱹ ᱵᱟᱲᱟᱭᱮᱜ ᱠᱟᱱᱟ?
ᱟᱹᱞᱤᱧ ᱦᱚᱸ ᱦᱚᱜᱼᱚᱭ ᱡᱤᱨᱟᱹᱣ ᱵᱟᱲᱟ ᱦᱩᱭᱩᱜ ᱠᱟᱱᱟ ᱫᱤᱭᱮ ᱫᱟᱠᱟ ᱠᱚᱫᱚ ᱵᱮᱱ ᱡᱚᱢ ᱠᱮᱫᱟ ᱥᱮ ᱵᱟᱝ?
ᱦᱳᱭ ᱫᱟᱠᱟ ᱠᱚᱫᱚ ᱡᱚᱢ ᱵᱟᱲᱟ ᱦᱩᱭᱩ ᱠᱟᱱᱟ ᱟᱨ ᱡᱚᱢ ᱵᱟᱲᱟ ᱠᱟᱛᱮᱜ ᱱᱚᱜᱼᱚᱭ ᱡᱤᱨᱟᱹᱣ ᱵᱟᱲᱟ ᱦᱩᱭ ᱠᱟᱱᱟ᱾ ᱦᱳᱭ ᱟᱨ ᱟᱵᱮᱱᱟᱜ ᱫᱚ ᱦᱩᱭ ᱵᱟᱲᱟᱭᱮᱱᱟ ᱚᱱᱛᱮ?
ᱦᱟᱹ ᱦᱩᱭ ᱵᱟᱲᱟ ᱠᱚᱚᱜ ᱜᱟᱫ ᱟᱠᱟᱱᱟ᱾
ᱟᱪᱪᱷᱟ ᱟᱪᱪᱷᱟ᱾
ᱛᱟᱦᱚᱞᱮ ᱜᱚᱝᱠᱮ ᱟᱯᱮ ᱥᱮᱫ ᱫᱚ ᱱᱚᱝᱠᱟ ᱫᱟᱜ ᱡᱟᱹᱲᱤ ᱡᱟᱹᱯᱩᱫ ᱠᱚᱫᱚ ᱪᱮᱫ ᱞᱮᱠᱟ ᱱᱦᱟᱸᱜ?
ᱟᱨ ᱫᱟᱜ ᱡᱟᱹᱲᱤ ᱡᱟᱹᱯᱩᱫ ᱠᱚᱨᱮᱱᱟᱜ ᱠᱟᱛᱷᱟ ᱫᱚ ᱢᱮᱱ ᱟᱞᱚᱵᱤᱱ ᱢᱮᱱᱟ ᱜᱚᱝᱠᱮ ᱥᱮᱛᱟᱜ ᱠᱷᱚᱱᱮ ᱮᱛᱚᱭ ᱫᱟᱜᱼᱮ ᱡᱟᱹᱲᱤᱭᱮ-ᱟᱭ ᱚᱲᱟᱜ ᱠᱷᱚᱱ ᱢᱟᱛᱚ ᱚᱠᱟ ᱥᱮᱫ ᱦᱚᱸ ᱵᱟᱟᱹᱞᱤᱧ ᱩᱰᱩᱠ ᱫᱟᱲᱮᱭᱟᱜ ᱠᱟᱱᱟ᱾
ᱦᱮᱸ ᱦᱮᱸ᱾ ᱦᱳᱭ ᱮᱱᱛᱮ ᱚᱱᱟ ᱢᱟ ᱫᱟᱜ ᱡᱟᱹᱲᱤ, ᱫᱟᱜ ᱡᱟᱹᱲᱤ ᱠᱚᱢᱟ ᱱᱟᱦᱟᱜ ᱵᱮᱱ ᱵᱩᱡᱮᱫ ᱠᱟᱱ ᱜᱮ ᱱᱦᱟᱜ᱾ ᱟᱦ ᱛᱤᱱ ᱜᱷᱟᱹᱲᱤᱡ-ᱮ ᱫᱟᱜᱟ ᱦᱟᱸᱜ ᱮᱜ ᱫᱚᱢ ᱞᱟᱜᱽ ᱞᱟᱷᱤᱭ ᱫᱟᱜᱟ ᱟᱨ ᱵᱟᱝᱠᱷᱟᱡ ᱫᱚ ᱱᱟᱦᱟᱜ ᱮᱠᱟᱞ ᱜᱮ ᱱᱟᱦᱟᱜ ᱟᱫᱚ ᱵᱟᱭ ᱫᱟᱜᱟ ᱦᱳᱭ ᱥᱮ᱾
ᱟᱨ ᱟᱞᱟᱵᱮᱱ ᱢᱮᱱᱟ ᱜᱚᱝᱠᱮ᱾
ᱦᱩᱸ᱾
ᱦᱚᱸᱜ-ᱚᱭ ᱢᱟᱛᱚ ᱠᱤᱪᱩ ᱫᱤᱱ ᱢᱟᱛᱚ ᱠᱷᱟᱭ-ᱠᱷᱟᱭᱮ ᱥᱤᱛᱩᱝ ᱠᱮᱫᱟᱭ ᱟᱨ ᱱᱚᱜᱚᱭ ᱱᱤᱭᱟᱹ ᱜᱷᱟᱲᱤᱡ ᱢᱟᱛᱚ ᱵᱟᱨᱥᱤᱧ ᱫᱷᱚᱨᱤᱭᱟᱹ ᱢᱟᱛᱚ ᱠᱟᱪᱮ ᱫᱟᱜ ᱫᱟᱭ᱾
ᱦᱳᱭ ᱦᱳᱭ᱾ ᱟᱫᱚ ᱱᱟᱦᱟᱜ ᱵᱚᱱ ᱢᱮᱱ ᱦᱚᱪᱚ ᱠᱮᱭᱟ ᱡᱮ ᱮᱱᱛᱮᱫ ᱫᱟᱜ ᱡᱟᱹᱲᱤ ᱠᱚᱫᱚ ᱱᱟᱦᱟᱜ ᱱᱮᱛᱟᱨ ᱫᱚ ᱟᱹᱰᱤ ᱟᱸᱴ ᱜᱮ ᱦᱩᱭᱩᱜ ᱠᱟᱱᱟ ᱟᱫᱚ ᱛᱤᱱ ᱜᱷᱟᱹᱲᱤᱡ ᱱᱟᱦᱟᱜ ᱱᱚᱣᱟ ᱫᱟᱜ-ᱮᱢ ᱢᱮᱱ ᱠᱮᱭᱟ ᱩᱸ ᱦᱮᱡ ᱜᱚᱫᱚᱜᱼᱟ ᱛᱤᱱ ᱜᱷᱟᱲᱤᱡ ᱫᱚ ᱱᱟᱦᱟᱜ ᱵᱟᱝ ᱠᱳᱱᱳ ᱥᱚᱢᱚᱭ ᱜᱮ ᱱᱮᱛᱟᱨ ᱢᱟ ᱵᱟᱝ ᱵᱩᱡᱩᱜ ᱠᱟᱱ ᱦᱳᱭ ᱥᱮ᱾
ᱦᱮᱸ ᱦᱮᱸ ᱦᱮᱸ᱾
ᱦᱳᱭ ᱟᱫᱚ ᱮᱱᱛᱮᱫ ᱵᱟᱝ ᱵᱟᱹᱪᱩᱜ ᱠᱷᱟᱱ ᱠᱷᱟᱡ ᱫᱚ ᱮᱱᱛᱮᱱ ᱪᱟᱥ ᱠᱟᱹᱢᱤ ᱠᱚᱫᱚ ᱱᱟᱦᱟᱸᱜ ᱡᱟᱦᱟᱸ ᱞᱮᱠᱟ ᱜᱮᱵᱚᱱ ᱠᱟᱹᱢᱤᱭᱮᱜ ᱠᱟᱱ ᱠᱷᱟᱭ ᱵᱚᱱ ᱠᱟᱹᱢᱤ ᱛᱮᱜᱮ ᱢᱮᱱᱟᱜ ᱵᱚᱱ ᱜᱮᱭᱟ ᱦᱳᱭᱥᱮ᱾
ᱦᱚᱸ
ᱦᱚᱸᱜ ᱦᱳᱭ ᱛᱟᱦᱚᱞᱮ ᱛᱚᱵᱮ ᱦᱟᱸᱜ ᱪᱮᱜ ᱥᱟᱠᱟᱢ ᱱᱤᱭᱟᱹ ᱞᱟᱝ ᱜᱟᱞᱚᱪᱼᱟ ᱱᱟᱦᱟᱸᱜ ᱚᱝᱠᱟ ᱡᱩᱫᱤ ᱵᱮᱱ ᱟᱸ ᱫᱤᱥᱟᱹ ᱧᱟᱢᱮᱜ ᱠᱟᱱ ᱠᱷᱟᱭ ᱱᱟᱦᱟᱸᱜ ᱵᱮᱱ ᱟᱸ ᱨᱟᱹᱲ ᱨᱚᱲ ᱫᱟᱲᱮᱭᱟᱜᱼᱟ ᱫᱤᱥᱟᱹ ᱫᱟᱲᱮ ᱫᱟᱲᱤᱭᱟᱜᱼᱟ?
ᱟᱪᱪᱷᱟ ᱟᱪᱪᱷᱟ᱾ ᱛᱟᱦᱚᱞᱮ ᱜᱚᱝᱠᱮ ᱟᱹᱵᱤᱱ ᱫᱚᱵᱤᱱ ᱪᱟᱥᱵᱟᱥ ᱠᱚᱫᱚᱵᱤᱱ ᱨᱟᱠᱟᱵ ᱠᱮᱫᱟ ᱥᱮ ᱟᱭᱨᱤᱭᱟᱜᱼᱟ?
ᱟᱸ ᱪᱟᱥᱵᱟᱥ ᱠᱚᱫᱚ ᱱᱟᱦᱟᱸᱜ ᱦᱩᱭ ᱠᱟᱱᱟ ᱠᱚ ᱱᱚᱜᱼᱚᱭ᱾
ᱥᱟᱹᱨᱤᱜᱮ ᱚᱸᱻ ᱢᱟᱱᱮ ᱦᱳᱭ ᱦᱳᱭ ᱵᱩᱡᱷᱟᱹᱣ ᱢᱟᱱᱮ ᱪᱟᱥᱵᱟᱥ ᱠᱚᱫᱚ ᱱᱚᱜᱼᱚᱭ ᱨᱟᱠᱟᱵ ᱠᱟᱱᱟ ᱱᱟᱦᱟᱸᱜ᱾ ᱚ ᱠᱮᱥ,
ᱟᱪᱪᱷᱟ, ᱟᱹᱞᱤᱧ ᱢᱟᱛᱚ ᱜᱚᱝᱠᱮ ᱮᱠᱷᱚᱱᱳ ᱪᱟᱥᱵᱟᱥ ᱟᱹᱣᱨᱤ ᱞᱤᱧ ᱨᱟᱠᱟᱵ ᱫᱟᱲᱮᱭᱟᱜᱼᱟ ᱫᱟᱜᱽ ᱟᱹᱣᱨᱤ ᱵᱟᱝ ᱛᱟᱦᱮᱸᱱ ᱛᱩ ᱛᱩᱞᱩᱭ ᱛᱮ ᱛᱚ ᱚᱱᱮ, ᱟᱹᱲᱤ ᱦᱚᱸᱜᱼᱚᱭ ᱦᱚᱞᱟ ᱢᱟᱷᱮᱨᱫ ᱥᱮᱜ ᱠᱷᱚᱱ ᱨᱚᱦᱚᱭ ᱠᱚᱦᱚᱸ ᱮᱛᱦᱚᱵ ᱦᱳᱭ ᱠᱟᱱᱟ ᱟᱨᱠᱤ᱾
ᱦᱩᱸ ᱦᱳᱭ ᱟᱫᱚ ᱪᱟᱥ ᱠᱟᱹᱢᱤ ᱫᱚ ᱱᱟᱦᱟᱹᱜ ᱪᱮᱜ ᱢᱟᱱᱮ ᱨᱟᱹᱥᱠᱟᱹ ᱫᱚ ᱪᱮᱜ ᱟᱹᱭᱠᱟᱹᱜ ᱛᱟᱦᱮᱸᱱᱟ ᱡᱚᱠᱷᱚᱱ ᱫᱟᱜᱟᱭ ᱟᱨ ᱚᱱᱟ ᱫᱟᱜᱽ ᱚᱠ ᱛᱮ ᱱᱟᱦᱟᱸᱜ ᱟᱵᱚᱣᱟᱜ ᱠᱷᱮᱛ ᱠᱚ ᱱᱟᱦᱟᱸᱜ ᱥᱮ ᱵᱟᱹᱭᱦᱟᱹᱲ ᱠᱚ ᱱᱟᱦᱟᱸᱜ ᱯᱮᱨᱮᱜᱚᱜ ᱛᱟᱦᱮᱸᱱᱟ ᱟᱫᱚ ᱩᱱ ᱚᱠᱛᱮ ᱱᱟᱦᱟᱸᱜ ᱪᱤᱠ ᱠᱚ ᱢᱮᱱᱟ ᱟᱸ ᱥᱟᱱᱟᱢ ᱱᱟᱦᱟᱸᱜ ᱢᱟᱱᱮ ᱯᱮᱨᱮᱡ ᱠᱟᱹᱢᱤ ᱠᱟᱛᱮᱜ ᱱᱟᱦᱟᱸᱜ ᱪᱮᱫ ᱠᱚ ᱢᱮᱱᱟ ᱥᱟᱱᱟᱢ ᱱᱟᱯᱟᱭ ᱜᱮ ᱟᱹᱭᱠᱟᱹᱜᱼᱟ ᱢᱟᱱᱮ ᱞᱟᱦᱟ ᱨᱮᱵᱚᱱ ᱤᱭᱟᱹᱭᱟ ᱫᱟᱜᱽ ᱠᱚ ᱡᱟᱹᱯᱩᱜ ᱠᱚ ᱡᱩᱫᱤ ᱞᱟᱦᱟᱨᱮ ᱤᱭᱟᱹ ᱡᱩᱫᱤ ᱯᱮᱨᱮᱜ ᱞᱮᱠᱷᱟᱭ ᱮ ᱦᱳᱭ ᱥᱮ, ᱛᱟᱦᱚᱞᱮ ᱟᱯᱮ ᱥᱮᱜ ᱫᱚ ᱵᱚᱷᱚᱨ ᱨᱮ ᱛᱤᱱᱟᱹᱜ ᱫᱚᱢ ᱯᱮ ᱪᱟᱥᱚᱜ ᱛᱮ ᱱᱚᱰᱮ ᱦᱚᱸ
ᱟᱞᱮ ᱥᱮᱜ ᱫᱚ ᱵᱚᱪᱷᱚᱨ ᱨᱮᱢᱟ ᱜᱚᱝᱠᱮ ᱵᱟᱨ ᱫᱷᱟᱣᱞᱮ ᱪᱟᱥ ᱜᱮᱭᱟ ᱵᱟᱨ ᱠᱟᱴ᱾ ᱢᱟᱱᱮ ᱫᱷᱚᱨᱚᱢ ᱨᱮ ᱢᱤᱜ ᱫᱷᱟᱣᱞᱮ ᱪᱟᱥ ᱜᱮᱭᱟ ᱟᱨ ᱦᱚᱸᱜᱼᱚᱭ ᱵᱚᱨᱥᱟ ᱨᱮ ᱢᱤᱜ ᱫᱷᱟᱣ ᱞᱮ ᱪᱟᱥ ᱜᱮᱭᱟ᱾ ᱫᱷᱚᱨᱚᱱ ᱨᱮ ᱟᱨ ᱱᱚᱣᱟ ᱥᱮᱨᱢᱟ ᱫᱟᱜᱽ ᱛᱮᱫᱚ ᱚᱦᱚᱵᱚᱱ ᱪᱟᱥ ᱫᱟᱲᱮ ᱠᱮᱭᱟ ᱢᱤᱱᱤᱯᱤᱱ ᱨᱮᱱᱟᱜ ᱵᱟᱥ ᱫᱟᱜᱽ ᱛᱮᱜᱮ ᱪᱟᱥ ᱵᱟᱲᱟ ᱦᱩᱭᱩᱜᱼᱟ ᱟᱨ
ᱦᱳᱭ ᱦᱳᱭ᱾ ᱟᱫᱚ ᱱᱚᱜᱼᱚᱭ ᱡᱮ ᱵᱚᱱ ᱧᱮᱞᱮᱜ ᱠᱟᱱ ᱜᱮᱭᱟ ᱱᱟᱦᱟᱸᱜ ᱫᱟᱜᱽ ᱡᱟᱹᱯᱩᱜ ᱠᱚ ᱫᱤᱱ ᱢᱟ ᱱᱟᱦᱟᱸᱜ ᱟᱹᱰᱤ ᱟᱸᱴ ᱜᱮ ᱫᱟᱜᱽ ᱡᱟᱹ ᱯᱩᱜ ᱮᱱ ᱠᱟᱱ ᱜᱮ ᱦᱳᱭ ᱥᱮ, ᱟᱫᱚ
ᱥᱟᱶᱛᱮ ᱱᱟᱦᱟᱸᱜ ᱫᱟᱜᱽ ᱡᱟᱹᱯᱩᱜ ᱥᱟᱶᱛᱮ ᱱᱟᱦᱟᱸᱜ ᱵᱚᱱ ᱢᱮᱱᱪᱚ ᱠᱮᱭᱟ ᱡᱮ ᱟᱹᱰᱤᱜᱟᱱ ᱚᱱᱠᱟ ᱡᱤᱱᱤᱥ ᱢᱮᱱᱟᱜᱼᱟ ᱡᱮ ᱫᱟᱜᱽ ᱡᱟᱹᱯᱩᱫ ᱫᱤᱱ ᱵᱚᱱ ᱟ ᱧᱟᱢᱮᱜ ᱠᱟᱱᱟ ᱡᱮᱢᱚᱱ ᱩᱵ ᱠᱚ ᱦᱩᱭᱱᱟ ᱟᱯᱮ ᱥᱮᱜ ᱫᱚ ᱵᱩ ᱵᱩ ᱵᱤᱨ ᱵᱩᱨᱩ ᱠᱚ ᱢᱮᱱᱟᱜ ᱟᱥᱮ ᱵᱟᱝ?
ᱵᱟᱝ ᱵᱤᱨᱵᱩᱨᱩ ᱠᱚᱫᱚ ᱢᱮᱱᱟᱜᱼᱟ ᱟᱞᱮ ᱦᱚᱸ ᱚᱱᱟ ᱵᱤᱨ ᱫᱤᱥᱚᱢ ᱦᱚᱲᱜᱮ ᱠᱟᱱᱟᱞᱮ ᱟᱨ ᱵᱤᱨ ᱜᱷᱚᱸᱡᱽᱞᱟᱜ ᱨᱮᱜᱮ ᱚᱲᱟᱜ ᱦᱚᱸ ᱚᱲᱟᱜ ᱛᱟᱞᱮ ᱫᱚ ᱦᱮᱸ᱾ ᱩᱫ ᱠᱚ ᱯᱩᱴᱠᱩ ᱠᱚ ᱩᱱᱠᱩ ᱫᱚᱞᱮ ᱧᱟᱢ ᱧᱟᱢ ᱦᱚᱨᱟᱭᱮᱜ ᱠᱚᱜᱮᱭᱟ ᱢᱟᱱᱮ᱾ ᱮᱱᱮ ᱮᱝᱠᱟ ᱜᱮᱛᱚ, ᱛᱟᱦᱚᱞᱮ ᱜᱚᱢᱹᱝᱠᱮ ᱟᱹᱵᱤᱱ ᱫᱚ ᱱᱤᱭᱟᱹ ᱥᱮᱨᱢᱟ ᱫᱚ ᱯᱩᱴᱠᱟᱹ ᱠᱚᱫᱚᱵᱤᱱ ᱧᱟᱢ ᱵᱟᱲᱟ ᱞᱮᱫ ᱠᱚᱣᱟ ᱥᱮ ᱵᱟᱝ?
ᱟ ᱦᱳᱭ ᱦᱳᱭ ᱜᱚᱝᱠᱮ, ᱟᱞᱤᱧ ᱥᱮᱜ ᱫᱚ ᱱᱟᱦᱟᱸᱜ ᱱᱩᱠᱩ ᱩᱵ ᱯᱩᱴᱠᱟᱹ ᱠᱚᱫᱚ ᱱᱟᱦᱟᱸᱜ, ᱟ ᱱᱤᱭᱟᱹ ᱛᱟᱠ ᱫᱚ ᱱᱟᱦᱟᱸᱜ ᱟᱹᱰᱤ ᱟᱸᱴ ᱜᱮ ᱢᱮᱱᱟᱜ ᱠᱟᱜ ᱠᱚᱣᱟ ᱡᱮᱢᱚᱱ ᱵᱮᱱ ᱢᱮᱱ ᱠᱮᱭᱟ ᱟᱨ ᱥᱟᱨᱡᱚᱢ ᱵᱤᱨ ᱠᱟᱱᱟ ᱛᱚ ᱟᱞᱮᱥᱮᱫ ᱫᱚ ᱱᱟᱦᱟᱜ᱾ ᱟᱫᱚ ᱚᱱᱟ ᱥᱟᱨᱡᱚᱢ ᱵᱤᱨ ᱨᱮ ᱱᱟᱦᱟᱜ ᱟᱹᱰᱤ ᱟᱸᱴ ᱠᱚ ᱛᱟᱦᱮᱱᱟ ᱟᱫᱚ ᱥᱮᱛᱟᱜ ᱠᱷᱟᱡ ᱜᱮ ᱱᱟᱦᱱᱟᱜ ᱚᱝᱠᱟ ᱚᱠᱛᱚ ᱧᱤᱫᱟᱹ ᱪᱟᱨ ᱵᱟᱡᱮ ᱠᱷᱚᱡ ᱞᱟᱭᱤᱴ ᱢᱟᱨᱥᱟᱞ ᱟᱛᱮ ᱴᱚᱨᱪ ᱢᱟᱨᱥᱟᱞ ᱟᱛᱮ ᱠᱚ ᱪᱟᱞᱟᱜ ᱛᱟᱦᱮᱱᱟ ᱟᱹᱰᱤ ᱡᱷᱟᱹᱞ ᱡᱷᱟᱹᱞ ᱠᱷᱚᱡ ᱠᱚ ᱦᱟᱹᱡᱩᱜ ᱛᱟᱦᱮᱱᱟ ᱡᱟᱦᱟᱸᱭ ᱠᱚ ᱟᱹᱷᱨᱤᱧ ᱠᱚᱣᱟ ᱟ ᱢᱟᱱᱮ ᱚᱸᱰᱮ ᱠᱷᱚᱡ ᱠᱚ ᱨᱟᱠᱟᱵ ᱠᱟᱛᱮᱜ ᱠᱚ ᱟᱹᱠᱷᱨᱤᱧ ᱠᱚ ᱛᱟᱦᱮᱱᱟ ᱦᱳᱭᱥᱮ᱾
ᱟᱪᱪᱷᱟ᱾
ᱦᱳᱭ ᱟᱫᱚ ᱚᱱᱟ ᱢᱟ ᱱᱟᱦᱟᱜ ᱦᱳᱭ ᱜᱮ᱾ ᱟᱫᱚ ᱠᱚ ᱤᱫᱤ ᱠᱚ ᱛᱟᱦᱮᱱ ᱠᱷᱟᱡ ᱫᱚ ᱟᱹᱠᱷᱨᱤᱧ ᱠᱚᱣᱟ ᱠᱚ ᱥᱟᱵ ᱦᱟᱞᱟᱝ ᱵᱟᱲᱟ ᱠᱟᱛᱮᱫ ᱱᱟᱦᱟᱜ ᱮᱱᱛᱮ ᱱᱩᱠᱩ ᱟᱨ ᱡᱩᱫᱤ ᱚᱝᱠᱟ ᱢᱟᱨᱥᱟᱞ ᱚᱠᱛᱮ ᱦᱚᱸᱵᱮᱱ ᱪᱟᱞᱟᱜ ᱠᱷᱟᱡ ᱦᱚᱸᱵᱮᱱ ᱧᱟᱢ ᱠᱚᱜᱮᱭᱟ ᱟᱫᱚ, ᱱᱩᱠᱩ ᱫᱚ ᱞᱚᱴᱨᱤ ᱞᱮᱠᱟ ᱱᱟᱦᱟᱜ ᱵᱮᱱ ᱚᱠᱟ ᱴᱷᱮᱡ ᱵᱮᱱ ᱫᱟᱬᱟ ᱛᱤᱭᱟᱹᱜ ᱠᱮᱫᱟ ᱵᱮᱱ ᱧᱟᱢ ᱠᱮᱫ ᱠᱚᱣᱟ ᱟᱨ ᱵᱟᱵᱮᱱ ᱫᱟᱬᱟ ᱛᱤᱭᱟᱹᱜ ᱞᱮᱠᱷᱟᱡ ᱱᱟᱦᱟᱜ ᱚᱱᱮ ᱮᱱᱛᱮᱱ ᱛᱷᱚᱲᱟ ᱛᱷᱩᱲᱤ ᱵᱮᱱ ᱯᱟᱲᱟᱜᱼᱟ ᱦᱳᱭ ᱥᱮ, ᱦᱳᱭ ᱥᱮ᱾
ᱢᱟᱱᱮ ᱡᱮᱦᱤᱞᱳᱜ ᱩᱸ ᱢᱚᱞᱚᱝ ᱨᱮᱠᱚ ᱛᱟᱦᱮᱱ ᱛᱟᱵᱤᱱᱟ ᱩᱱᱦᱤᱞᱟᱹᱜ ᱫᱚᱵᱮᱱ ᱧᱟᱢᱠᱚ ᱜᱮᱭᱟ᱾
ᱦᱳᱭ ᱦᱳᱭ, ᱦᱳᱭ ᱦᱳᱭ᱾ ᱦᱳᱭ ᱦᱳᱭ, ᱚᱱᱟ ᱢᱟ ᱟᱹᱰᱤ ᱥᱟᱹᱨᱤᱜᱮ ᱢᱚᱞᱚᱝ ᱨᱮ ᱡᱮ ᱦᱤᱞᱳᱜ ᱠᱚ ᱟ ᱛᱟᱦᱮᱱᱟ ᱩᱱ ᱦᱤᱞᱳᱜ ᱫᱚ ᱱᱟᱦᱟᱜ ᱧᱟᱢ ᱨᱮᱭᱟᱜ ᱢᱟᱱᱮ ᱵᱮᱥᱤ ᱜᱮ ᱢᱟᱱᱮ ᱤᱭᱟᱹ ᱛᱟᱦᱮᱱᱟ ᱟᱨ ᱵᱟᱝᱠᱷᱟᱡ ᱫᱚ ᱱᱟᱦᱟᱜ ᱟᱢᱨᱮᱱ ᱥᱚᱸᱜᱮ ᱛᱟᱵᱮᱱ ᱵᱮᱱ ᱪᱟᱞᱟᱣ ᱠᱚᱜ-ᱟ ᱟᱵᱮᱱ ᱡᱚᱴᱟᱣ ᱛᱟᱵᱮᱱ ᱵᱮᱱ ᱪᱟᱞᱟᱣ ᱟᱠᱟᱱ ᱨᱮᱦᱚᱸ ᱩᱱᱤ ᱫᱚ ᱦᱟᱸᱜ ᱮ ᱧᱟᱢ ᱠᱮᱫ ᱠᱚᱣᱟ ᱱᱟᱦᱟᱜ ᱟᱨ ᱟᱢ ᱫᱚ ᱮᱠᱟᱞ ᱵᱟᱝᱜᱮ ᱚᱝᱠᱟ ᱦᱚᱸ ᱦᱩᱭ ᱵᱟᱲᱟᱣ ᱟᱠᱟᱱ ᱜᱮᱭᱟ᱾
ᱦᱮᱸ ᱚᱝᱠᱟ ᱦᱩᱭ ᱵᱟᱲᱟ ᱠᱷᱟᱱ ᱟᱫᱚ ᱢᱚᱱᱮ ᱠᱚᱦᱚᱸ ᱟᱹᱰᱤᱜᱮ ᱟᱹᱰᱤ ᱱᱟᱦᱟᱪᱟᱨ ᱜᱮ ᱵᱩᱡᱷᱟᱹᱜᱼᱟ ᱟᱹᱰᱤ ᱢᱚᱱᱮ ᱠᱚᱦᱚᱸ ᱵᱟᱹᱲᱤᱡ ᱪᱟᱵᱟᱜᱼᱟ᱾ ᱢᱟᱱᱮ ᱫᱟᱬᱟ ᱫᱚ ᱵᱟᱝ ᱥᱟᱱᱟᱣᱟ᱾
ᱦᱳᱭ ᱦᱳᱭ ᱦᱳᱭ, ᱦᱳᱭ ᱚᱱᱟ ᱢᱟ ᱠᱟᱱ ᱜᱮ ᱟᱫᱚ ᱚᱱᱟ ᱛᱮᱫᱚ ᱱᱟᱦᱟᱜ ᱮᱠᱟᱞ ᱜᱮ ᱱᱟᱦᱟᱜ ᱵᱟᱝ ᱢᱟᱱᱮ ᱠᱟᱹᱢᱤ ᱥᱟᱱᱟᱣᱟ ᱪᱮᱫ ᱦᱚᱸ᱾ ᱢᱮᱱᱠᱮᱭᱟᱭᱮᱢ ᱢᱟᱱᱮ ᱢᱚᱱᱮ ᱵᱟᱝ ᱥᱟᱱᱟ ᱢᱟᱱᱮ ᱪᱮᱫ ᱦᱚᱸ ᱢᱟᱱᱮ ᱦᱟᱞᱟᱝ ᱵᱟᱝ ᱥᱟᱱᱟᱣᱟ ᱵᱚᱞᱮ ᱦᱳᱭ ᱥᱮ᱾ ᱦᱟᱱᱟ ᱢᱚᱱᱮᱨᱮ ᱧᱟᱢᱮᱫ
ᱫᱮᱭᱟ ᱟᱡ ᱫᱚ ᱧᱟᱢ ᱠᱮᱫ ᱠᱚᱣᱟᱭ ᱩᱱᱟᱹᱜ ᱟᱨ ᱤᱧ ᱫᱚ ᱱᱚᱝᱠᱟ ᱤᱧ ᱫᱚ ᱮᱠᱟᱞ ᱜᱮ ᱵᱟᱝ᱾ ᱡᱚᱴᱟᱣ ᱫᱚᱭ ᱧᱟᱢ ᱠᱮᱫ ᱠᱩᱛᱤᱧᱟ ᱱᱩᱱᱟᱹᱜ ᱟᱨ ᱤᱧᱫᱚ ᱮᱠᱟᱞᱜᱮ ᱵᱟᱹᱧ ᱧᱟᱢ ᱞᱮᱫ ᱠᱚᱣᱟ ᱦᱮᱸ ᱥᱮ᱾ ᱟᱹᱰᱤ ᱠᱷᱟᱨᱟᱯ ᱜᱮ ᱵᱟᱹᱲᱤᱡ ᱜᱮ ᱵᱩᱡᱷᱟᱹᱜᱼᱟ ᱟᱨᱠᱤ᱾
ᱦᱳᱭ ᱦᱳᱭ᱾ ᱦᱳᱭ ᱚᱱᱟᱢᱟ
ᱛᱟᱦᱞᱮ ᱜᱚᱝᱠᱮ, ᱟᱹᱵᱤᱱᱟᱜ ᱫᱤᱥᱚᱢ ᱫᱚ ᱚᱠᱟ ᱫᱤᱥᱚᱢ?
ᱟᱹᱞᱤᱧᱟᱜ ᱫᱤᱥᱚᱢ ᱫᱚ ᱱᱟᱦᱟᱜ ᱵᱮᱱ ᱢᱮᱱᱠᱷᱟᱱ ᱱᱟᱦᱟᱜ ᱫᱤᱥᱚᱢ ᱢᱟ ᱵᱟᱞᱟᱝ ᱨᱚᱲ ᱱᱟ ᱤᱭᱟᱹ ᱮᱢᱟ ᱱᱟᱦᱟᱜ ᱪᱮᱫ ᱠᱚ ᱢᱮᱱᱟ ᱮᱯ ᱨᱮᱢᱟ ᱵᱟᱞᱟᱝ ᱜᱟᱯᱟᱞ ᱢᱟᱨᱟᱨᱟᱣ ᱫᱟᱲᱮᱜ ᱚᱱᱟ ᱵᱟᱵᱚᱛ ᱛᱮᱢᱟ ᱠᱚ ᱢᱟᱱᱟᱣ ᱠᱟᱜ ᱞᱟᱝ ᱦᱳᱭᱥᱮ ᱜᱟᱭᱤᱰ ᱞᱟᱭᱤᱱ ᱱᱚᱝᱠᱟ ᱫᱷᱟᱨᱟ ᱜᱮ ᱦᱮᱸ
ᱱᱚᱣᱟ ᱦᱚᱸ ᱥᱟᱹᱨᱤ ᱠᱟᱛᱷᱟ ᱵᱤᱱ ᱢᱮᱱ ᱟᱠᱟᱜᱼᱟ
ᱦᱳᱭ ᱟᱫᱚ ᱫᱤᱥᱚᱢ ᱡᱩᱫᱤ ᱚᱱᱠᱟ ᱞᱟᱹᱭ ᱞᱮᱠᱷᱟᱡ ᱦᱟᱸᱜ ᱢᱟᱱᱮ ᱟᱹᱰᱤ ᱱᱚᱛᱮ ᱜᱮ ᱯᱟᱲᱟᱜᱼᱟ ᱟᱞᱮ ᱫᱚ ᱥᱟᱱᱛᱷᱟᱞ ᱵᱩᱡᱽ ᱵᱮᱱ ᱤᱱᱟᱹᱜ ᱨᱮᱜᱮ ᱱᱟᱸᱜ
ᱦᱮ ᱦᱮ
ᱦᱮᱸ ᱟᱫᱚ ᱡᱟᱭᱜᱟ ᱧᱩᱛᱩᱢ ᱫᱚ ᱮᱠᱟᱞ ᱜᱮ ᱢᱟᱱᱟ ᱜᱮᱭᱟ ᱱᱚᱣᱟ ᱜᱟᱭᱤᱰ ᱞᱟᱭᱤᱱᱥ ᱚᱱᱠᱟ ᱢᱮᱱᱟᱜᱼᱟ ᱦᱳᱭ
ᱟᱫᱚ ᱟᱹᱞᱤᱧ ᱫᱚ ᱡᱟᱭᱜᱟ ᱫᱚ ᱵᱟᱹᱞᱤᱧ ᱢᱮᱱᱮ ᱢᱮᱱᱮᱫ ᱛᱟᱦᱮᱸᱫ ᱞᱤᱧ ᱡᱮ ᱟᱵᱤᱱ ᱫᱚ ᱢᱟᱱᱮ ᱟᱹᱰᱤ ᱨᱚᱠᱚᱢ ᱡᱮᱭ ᱡᱮᱢᱚᱱ ᱵᱩᱜᱲᱤ ᱫᱤᱥ ᱫᱤᱥᱚᱢ ᱮ ᱵᱷᱚᱡᱽ ᱫᱤᱥ ᱫᱤᱥᱚᱢ ᱫᱤᱥᱚᱢ ᱦᱮᱸᱥᱮ
ᱵᱤᱨ ᱫᱤᱥᱚᱢ ᱟᱹᱞᱤᱧ ᱫᱚ ᱱᱟᱦᱟᱸᱜ ᱱᱚᱝᱠᱟ ᱵᱩᱡ ᱵᱮᱱ ᱦᱳᱭ ᱦᱳᱭ ᱦᱩᱸ ᱵᱤᱨ ᱫᱤᱥᱚᱢ ᱱᱚᱛᱮ ᱫᱚ ᱟᱨ ᱱᱟᱯᱟᱭ ᱜᱮ ᱮᱱᱛᱮᱱ ᱵᱤᱨ ᱫᱤᱥᱚᱢ ᱦᱚᱲ ᱫᱚ ᱱᱟᱦᱟᱸᱜ ᱚᱱᱮ ᱚᱱᱠᱟᱜᱮ ᱪᱮᱫ ᱞᱮᱠᱟ ᱮᱱᱛᱮᱱ ᱟ ᱢᱮᱱᱟᱜ ᱵᱚᱱᱟ ᱚᱱᱠᱟᱜᱮ ᱵᱤᱨᱼᱵᱩᱨᱩ ᱫᱟᱨᱮ ᱱᱟᱹᱲᱤ ᱥᱟᱠᱟᱢ ᱮᱱᱠᱷᱟᱱ ᱦᱟᱸᱜ
ᱚᱱᱠᱟᱜᱮ ᱟᱵᱚ ᱦᱚᱸᱵᱚᱱ ᱦᱟᱨᱟ ᱵᱩᱨᱩ ᱠᱟᱱᱟ ᱵᱟᱝ
ᱦᱮᱸ ᱦᱮᱸ ᱦᱳᱭ ᱦᱳᱭ ᱵᱤᱨ ᱵᱩᱨᱩ ᱨᱮᱜᱮ ᱵᱚᱱ ᱦᱟᱨᱟ ᱵᱩᱨᱩ ᱟᱠᱟᱱᱟ ᱱᱟᱜ ᱟᱨ
ᱚᱱᱟ ᱵᱤᱨ ᱵᱩᱨᱩ ᱜᱮ ᱱᱟᱜ ᱥᱟᱱᱟᱢ ᱠᱤᱪᱷᱩᱭ ᱮᱢᱟᱵᱚᱱ ᱠᱟᱱᱟ ᱢᱮᱱ ᱠᱮᱭᱟᱵᱚᱱ ᱦᱳᱭᱥᱮ
ᱦᱮᱸ
ᱫᱟᱨᱮ ᱥᱟᱠᱟᱢ ᱩᱢᱩᱞ ᱡᱚᱛᱚ ᱠᱤᱪᱷᱩ ᱜᱮᱭ ᱮᱢᱟᱵᱚᱱ ᱠᱟᱱ ᱜᱮᱭᱟ ᱦᱚᱭ ᱥᱮ
ᱟᱪᱪᱷᱟ ᱟᱪᱪᱷᱟ, ᱛᱟᱦᱚᱞᱮ ᱜᱚᱝᱠᱮ ᱟᱹᱵᱤᱱ ᱫᱚ ᱪᱮᱫ ᱠᱚᱵᱤᱱ ᱪᱤᱠᱟᱹ ᱵᱟᱲᱟᱭ ᱜᱮᱭᱟ ᱚᱲᱟᱜ ᱠᱚᱨᱮ ᱪᱟᱥᱵᱟᱥ ᱜᱮ ᱥᱮ? ᱮᱴᱟᱜ ᱠᱟᱹᱢᱤ ᱠᱚᱵᱤᱱ ᱪᱟᱞᱟᱣ ᱵᱟᱲᱟᱜ ᱜᱮᱭᱟ ᱟᱨᱠᱤ
ᱛᱚ ᱦᱳᱭ ᱜᱚᱢᱠᱮ ᱟᱹᱰᱤ ᱡᱚᱛᱷᱟᱛ ᱠᱟᱛᱷᱟ ᱵᱮᱤᱱ ᱠᱩᱞᱤ ᱠᱮᱫ ᱞᱤᱧᱟᱹ ᱟᱹᱰᱤ ᱱᱟᱯᱟᱭ ᱠᱟᱛᱷᱟ ᱟᱨ ᱪᱟᱥ ᱵᱟᱟᱥ ᱠᱚᱦᱚᱸ ᱦᱩᱭ ᱵᱟᱲᱟᱜ ᱛᱟᱦᱮᱱ ᱜᱮᱭᱟ ᱟᱨ ᱡᱟᱦᱟᱸᱱᱟᱜ ᱠᱟᱹᱢᱤ ᱠᱚᱦᱚᱸ ᱚᱱᱠᱟ ᱠᱩᱨᱩᱢᱩᱴᱩ ᱦᱩᱭᱩᱜ ᱛᱮᱦᱮᱱ ᱜᱮᱭᱟ ᱦᱳᱭ ᱥᱮ
ᱟᱪᱪᱷᱟ ᱟᱪᱪᱷᱟ
ᱦᱳᱭ ᱦᱳᱭ
ᱟᱨ ᱛᱚᱵᱮ ᱜᱚᱝᱠᱮ ᱟ ᱪᱮᱫ ᱠᱚ ᱢᱮᱱᱟ ᱛᱟᱦᱚᱞᱮ ᱫᱟᱜ ᱡᱟᱹᱯᱩᱫ ᱯᱩᱜ ᱡᱟᱹᱲᱤ ᱠᱚᱫᱚ ᱱᱟᱦᱟᱸᱜ ᱢᱟ ᱱᱮᱛᱟᱨ ᱢᱟ ᱫᱤᱱ ᱠᱟᱱ ᱟᱫᱚ ᱦᱟᱹᱠᱩ ᱠᱚᱯᱮ ᱡᱷᱟᱹᱞᱤ ᱵᱟᱲᱟᱭᱮᱫ ᱠᱚᱣᱟ ᱥᱮ ᱵᱟᱝ?
ᱦᱟᱹᱠᱩ ᱠᱚᱫᱚ ᱜᱚᱝᱠᱮ ᱟᱫᱚ ᱦᱚᱜᱼᱚᱭ ᱛᱚ ᱱᱟᱣᱟ ᱱᱟᱣᱟ ᱜᱮᱠᱚ ᱨᱟᱠᱟᱵ ᱦᱤᱡᱩᱜ ᱠᱟᱱᱟ ᱟᱫᱚ ᱚᱱᱮ ᱥᱮᱨᱚᱠᱚᱢ ᱫᱚ ᱵᱮᱥᱤ ᱫᱚ ᱟᱣᱨᱤᱠᱚ ᱟᱢᱫᱟᱱᱤᱼᱟ ᱟᱨᱠᱤ
ᱦᱮᱸ ᱦᱮᱸ
ᱦᱚᱜ-ᱚᱭ ᱟᱫᱚ ᱠᱚ ᱦᱚᱜᱼᱚᱭ ᱛᱚᱭ ᱫᱟᱜ ᱠᱚᱭ ᱡᱟᱦᱟᱸᱜᱮ ᱡᱷᱤᱯᱲ ᱡᱟᱹᱲᱤ ᱟᱹᱜᱩ ᱠᱟᱫᱟᱭ ᱟᱫᱚ ᱚᱱᱟ ᱛᱮᱜᱮ ᱱᱚᱜ-ᱚᱭ ᱱᱟᱣᱭᱟ ᱠᱚ ᱨᱟᱠᱟᱵ ᱠᱟᱱᱟ ᱟᱫᱚ ᱠᱟᱹᱴᱤᱡ ᱡᱟᱹᱥᱛᱤ ᱞᱮᱱᱠᱷᱟᱱ ᱛᱚᱠᱷᱚᱱ ᱱᱟᱜ ᱥᱟᱵ ᱦᱩᱭᱩᱜᱼᱟ ᱟᱨᱠᱤ
ᱦᱳᱭ ᱦᱳᱭ ᱦᱳᱭ, ᱦᱳᱭ ᱚᱱᱟ ᱢᱟ ᱠᱟᱱ ᱜᱮ ᱱᱟᱦᱟᱜ ᱮᱱᱛᱮᱱ ᱚᱱᱟ ᱢᱟ ᱵᱟᱰᱟᱭ ᱠᱚᱨᱟ ᱠᱟᱛᱷᱟ ᱠᱟᱱᱜᱤ ᱦᱳᱭᱥᱮ
ᱦᱮᱸ ᱱᱤᱭᱟᱹ ᱜᱷᱟᱹᱲᱤᱡ ᱫᱚ ᱟᱫᱚ ᱨᱚᱠᱚᱡ ᱜᱚᱸᱜᱷᱟ ᱠᱚᱠᱚ ᱧᱟᱢ ᱵᱟᱲᱟᱜ ᱠᱟᱱᱟ ᱩᱱᱠᱩ ᱠᱚᱜᱮ ᱟᱨᱠᱤ ᱡᱚᱢ ᱵᱟᱲᱟ ᱦᱩᱭᱩᱜ ᱠᱟᱱᱟ ᱟᱨᱠᱤ
ᱦᱳᱭ ᱦᱳᱭ, ᱨᱚᱠᱚᱡ ᱜᱚᱸᱜᱷᱟ ᱠᱚ ᱩᱱᱠᱩ ᱟᱨ ᱟᱞᱮᱥᱮᱫ ᱫᱚ ᱱᱟᱦᱟᱜ ᱮᱢ ᱧᱮᱞ ᱠᱮᱭᱟ ᱢᱟᱱᱮ ᱯᱩᱴᱷᱤ ᱰᱟᱹᱲᱠᱟᱹᱜ ᱠᱟᱴᱠᱚᱢ ᱱᱩᱠᱩ ᱱᱩᱠᱩ ᱱᱟᱦᱟᱜ ᱟᱹᱰᱤ ᱡᱟᱹᱥᱛᱤ ᱜᱮᱠᱚ ᱧᱟᱢᱚᱜ ᱛᱟᱦᱮᱱᱟ ᱟᱫᱚ ᱢᱮᱱ ᱠᱮᱭᱟᱢ
ᱟᱫᱚ ᱜᱚᱝᱠᱮ ᱟᱞᱮ ᱥᱮᱫ ᱫᱚ ᱱᱚᱝᱠᱟ ᱱᱚᱝᱠᱟᱱ ᱱᱚᱝᱠᱟᱱ ᱥᱤᱥᱴᱮᱢ ᱦᱳᱭ ᱟᱠᱟᱱᱟ ᱡᱮ ᱟᱫᱚ ᱢᱟᱱᱮ ᱵᱩᱫ ᱥᱩᱫ ᱛᱚᱢ ᱪᱟᱞᱟᱣ ᱛᱚᱢ ᱪᱟᱞᱟᱜᱼᱟ, ᱟᱫᱚ ᱦᱟᱹᱱᱠᱩ ᱡᱚᱠ ᱢᱟᱛᱚ ᱫᱚᱢᱮ ᱠᱚ ᱦᱮᱡᱽ ᱟᱠᱟᱱᱟ ᱟᱫᱚ ᱚᱱᱟ ᱵᱚᱛᱚᱨᱛᱮ ᱚᱠᱚᱭᱦᱚᱸ ᱟᱨᱠᱤ ᱩᱱᱟᱹᱜ ᱵᱟᱝᱠᱚ ᱪᱟᱞᱟᱣ ᱞᱟᱹᱜᱤᱛᱚᱜ-ᱟ,
ᱟᱪᱪᱷᱟ ᱡᱚᱜᱽ ᱩᱱᱠᱩ ᱡᱚᱜᱽ ᱫᱚ ᱱᱟᱜ ᱩᱱᱠᱩ ᱫᱟᱜ ᱡᱚᱜᱽ ᱥᱮ ᱪᱮᱫᱽ
ᱡᱚᱜᱽ ᱵᱚᱞᱛᱮ ᱩᱱᱠᱩ ᱟᱹᱠᱷᱲᱟᱹ ᱡᱚᱜᱽ ᱡᱟᱦᱟᱸᱭ ᱦᱟᱱᱠᱩ ᱠᱚ ᱯᱷᱟᱱᱴᱤᱞᱚᱜ ᱫᱚ᱾
ᱚ, ᱟᱪᱪᱷᱟ ᱟᱪᱪᱷᱟ ᱩᱱᱟᱹᱜ ᱫᱚ ᱦᱟᱱᱟᱜ ᱵᱟᱹᱞᱤᱧ ᱵᱩᱡᱷᱟᱹᱣ ᱴᱷᱤᱠᱮᱫ ᱠᱟᱱᱟ ᱱᱟᱜ ᱯᱟᱞᱮᱫ ᱡᱩᱫᱟᱹ ᱡᱩᱫᱟᱹ ᱱᱟᱦᱟᱜ ᱡᱩᱫᱟᱹ ᱟᱵᱚ ᱦᱚᱲᱵᱚᱱ ᱨᱚᱲ ᱦᱚᱪᱚᱭ ᱛᱟᱦᱮᱱᱟ ᱛᱚ ᱦᱟᱱᱛᱮ ᱱᱟᱛᱮ᱾
ᱪᱮᱫ ᱞᱮᱠᱟ ᱠᱚ ᱢᱮᱱᱟᱜ ᱠᱚᱣᱟ ᱦᱟᱸᱜ ᱟᱹᱞᱤᱱ ᱥᱮᱫ ᱱᱚᱝᱠᱟ ᱠᱚ ᱢᱮᱱᱟ ᱛᱚ, ᱟᱵᱤᱱ ᱥᱮᱫ ᱪᱮᱫ ᱞᱮᱠᱟ ᱢᱮᱱᱟᱜᱼᱟ ᱟᱫᱚ ᱟᱵᱚᱣᱟᱜ ᱦᱚᱸ ᱟᱹᱰᱤ ᱨᱚᱠᱚᱢ ᱵᱷᱟᱜᱽ ᱠᱚ ᱢᱮᱱᱟᱜ-ᱟ ᱥᱮ ᱦᱮᱸ ᱥᱮ᱾
ᱦᱳᱭ ᱦᱳᱭ ᱦᱳᱭ ᱟᱵᱚ ᱦᱚᱸ ᱱᱟᱦᱟᱜ ᱟᱹᱰᱤ ᱨᱚᱠᱚᱢ ᱦᱟᱱᱛᱮ ᱱᱟᱛᱮ ᱢᱚᱛᱞᱚᱵᱽ ᱢᱮᱱᱟᱜ ᱵᱚᱱᱟ ᱛᱚ ᱟᱫᱚ ᱮᱱᱛᱮᱱ ᱡᱚᱛᱚ ᱥᱮᱫ ᱵᱷᱮᱜᱟᱨ ᱵᱷᱮᱜᱟᱨ ᱧᱚᱜ ᱵᱚᱱ ᱛᱷᱚᱲᱟ ᱵᱚᱱ ᱨᱚᱲ᱾
ᱞᱟᱠᱪᱟᱨ ᱱᱚᱝᱠᱟ ᱟᱹᱞᱤᱧ ᱥᱮᱱᱟᱜ ᱞᱟᱠᱪᱟᱨ ᱱᱚᱝᱠᱟ ᱦᱮᱸ ᱥᱮ᱾
ᱦᱩᱸ ᱦᱳᱭ ᱚᱱᱟ ᱢᱟ ᱥᱟᱹᱨᱤ ᱠᱟᱛᱷᱟ ᱠᱟᱱ ᱜᱮ ᱱᱟᱜ᱾
ᱦᱩᱸᱻ ᱛᱟᱦᱞᱮ ᱛᱚᱵᱮ ᱟᱨ ᱛᱮ ᱢᱟᱱᱮ᱾ ᱪᱮᱫ ᱠᱚ ᱢᱮᱱᱟ, ᱡᱚᱠ ᱠᱚ ᱩᱱᱠᱩ ᱠᱚ ᱵᱚᱛᱚᱨ ᱛᱮ ᱱᱟᱦᱟᱜ ᱢᱟᱱᱮ ᱢᱟᱱᱮ ᱵᱟᱝ ᱪᱟᱞᱟᱜ ᱦᱩᱭᱩᱜ ᱛᱟᱦᱮᱱᱟ ᱵᱟᱝ᱾
ᱢᱟᱱᱮ ᱟᱫᱚ ᱩᱱᱠᱩ ᱫᱚ ᱦᱮᱸ ᱟᱫᱚ ᱢᱟᱱᱮ ᱦᱚᱲᱢᱚ ᱨᱮ ᱜᱮᱜᱮᱨ ᱜᱮᱭᱟ ᱠᱚ ᱢᱟᱱᱮ ᱡᱚᱛᱚ ᱠᱷᱚᱱ ᱦᱚᱲᱢᱚ ᱩᱱᱠᱩ ᱵᱩᱞᱩᱝ ᱵᱟᱹᱵᱤᱱ ᱮᱢᱟ ᱠᱚᱣᱟ ᱥᱮ ᱵᱟᱝᱠᱚ ᱞᱟᱴᱷᱟ ᱠᱷᱚᱱ ᱵᱟᱝᱠᱚ ᱪᱷᱟᱲᱟᱣ ᱞᱟᱹᱜᱤᱫᱚᱜᱼᱟ,
ᱟᱪᱪᱷᱟ ᱫᱟᱨᱮ ᱠᱷᱚᱡ ᱠᱚ ᱛᱟᱦᱮᱱᱟ ᱫᱟᱨᱮ ᱨᱮᱠᱚ ᱛᱟᱦᱮᱱᱟ?
ᱫᱟᱨᱮ ᱠᱚᱨᱮ ᱫᱚ ᱢᱟᱱᱮ ᱵᱩᱫᱽ ᱠᱚᱨᱮ ᱠᱚ ᱛᱟᱦᱮᱸᱱᱟ ᱜᱷᱟᱥ ᱯᱷᱟᱥ ᱠᱚᱨᱮ ᱠᱚ ᱛᱟᱦᱮᱸᱱ ᱜᱮᱭᱟ ᱛᱚ ᱩᱱᱠᱩ ᱫᱚ᱾
ᱯᱩᱸᱲ ᱟᱪᱪᱷᱟ ᱨᱚᱝ ᱫᱚ ᱱᱟᱦᱟᱜ ᱯᱩᱲ ᱜᱮ ᱛᱟᱦᱮᱸᱱ ᱛᱟᱠᱚᱣᱟ?
ᱵᱟᱝ ᱩᱱᱠᱩ ᱫᱚ ᱢᱟᱱᱮ ᱦᱮᱸᱫᱮ ᱦᱮᱸᱫᱮ ᱴᱟᱭᱤᱯ ᱠᱚ᱾
ᱟᱪᱪᱷᱟ ᱟᱪᱪᱷᱟ ᱱᱩᱠᱩ ᱤᱭᱟᱹ ᱡᱟᱹᱱᱤᱡ ᱩᱱᱠᱩ ᱦᱳᱭ ᱩᱱᱠᱩᱜᱤᱧ ᱵᱩᱡᱮᱭᱮᱫ ᱵᱩᱡᱷᱟᱹᱣᱮᱫ ᱠᱚᱜᱮᱭᱟ ᱱᱟᱸᱜ᱾ ᱡᱟᱝ ᱠᱚᱫᱚ ᱵᱟᱝ ᱛᱟᱦᱮᱸᱱ ᱛᱟᱠᱚᱣᱟ?
ᱵᱟᱝ ᱵᱟᱝ ᱵᱟᱝ ᱵᱟᱝ᱾
ᱦᱳᱭ ᱦᱳᱭ ᱩᱱᱠᱩ ᱫᱚ ᱱᱟᱦᱟᱜ ᱚᱱᱟ ᱥᱩᱯᱟᱹᱨᱤ ᱫᱟᱨᱮ ᱥᱩᱯᱟᱹᱨᱤ ᱫᱟᱨᱮ ᱡᱟᱦᱟᱸ ᱥᱮᱫ ᱫᱤ ᱢᱮᱱᱟᱜᱼᱟ ᱡᱮ ᱥᱩᱯᱟᱹᱲᱤ ᱫᱟᱨᱮ᱾ ᱦᱳᱭ ᱚᱱᱛᱮ ᱱᱟᱦᱟᱸᱜ ᱢᱮᱱᱟᱜ ᱠᱟᱜ ᱠᱚᱣᱟ᱾
ᱟᱪᱪᱷᱟ ᱟᱪᱪᱷᱟ᱾
ᱢᱟᱱᱮ ᱪᱞᱟᱣᱱᱟᱞᱤᱧ ᱡᱤᱞ ᱟᱹᱜᱩ᱾
ᱡᱟᱦᱟᱸ ᱱᱚᱣᱟ ᱮᱯ ᱡᱟᱦᱟᱸ ᱴᱟᱭᱤᱢᱮ ᱮᱢᱟᱫᱞᱮ ᱛᱟᱦᱮᱸᱫ ᱚᱱᱟ ᱴᱟᱭᱤᱢ ᱢᱟᱛᱚ ᱟᱞᱟᱝᱟᱜ ᱦᱚᱸ ᱢᱩᱪᱟᱹᱫ᱾ ᱥᱮᱫ ᱜᱚᱫ ᱮᱱᱟ ᱦᱮᱸᱥᱮ ᱛᱚ ᱟᱨᱦᱚᱸ ᱱᱚᱝᱠᱟ ᱤᱭᱟᱹ ᱞᱮᱠᱷᱟᱱ ᱟᱨᱦᱚᱸ ᱨᱚᱲ ᱵᱟᱲᱟ ᱦᱩᱭᱩᱜᱼᱟ ᱦᱮᱸᱥᱮ ᱟᱥᱟᱭᱟᱹᱧ ᱟᱨᱦᱚᱸ ᱞᱟᱝ ᱧᱟᱯᱟᱢᱟ ᱱᱚᱝᱠᱟ ᱜᱮ᱾
ᱦᱳᱭ ᱦᱳᱭ ᱦᱳᱭ ᱦᱳᱭ ᱛᱟᱦᱚᱞᱮ ᱛᱚᱵᱮ ᱱᱚᱝᱠᱟ ᱜᱮᱞᱟᱝ ᱯᱟ ᱢᱟ᱾